ᱦᱮᱸ ᱦᱟᱞᱳ ᱜᱚᱝᱠᱮ ᱡᱚᱸᱦᱟᱨ ᱜᱮ᱾ ᱦᱳᱭ ᱪᱤᱜ ᱞᱮᱠᱟ ᱵᱮᱥ ᱵᱟᱲᱟ ᱜᱮ ᱢᱮᱱᱟᱜ ᱵᱤᱱᱟ ᱵᱮᱥ ᱵᱟᱲᱟ ᱜᱤ ᱢᱮᱱᱟᱜ ᱵᱤᱱᱟ?
ᱦᱮᱸ ᱵᱮᱥ ᱦᱮᱸ ᱵᱮᱥᱜᱤ ᱟᱢᱜᱮ ᱪᱮᱜ ᱞᱮᱠᱟ ᱢᱮᱱᱟᱢᱟ?
ᱚ ᱦᱳᱭ ᱤᱧᱦᱚᱸ ᱵᱮᱥ ᱜᱤ ᱢᱤᱱᱟᱹᱧᱟ ᱟᱨ ᱡᱷᱚᱛᱚ ᱠᱚᱜᱤ ᱱᱟᱯᱟᱭ ᱜᱮ ᱢᱮᱱᱟᱜ ᱠᱚᱣᱟ᱾ ᱟᱨ ᱵᱮᱥ ᱵᱩᱱ ᱛᱮᱦᱮᱸ ᱞᱮᱱ ᱠᱷᱟᱡ ᱜᱤ ᱱᱚᱣᱟ ᱥᱩᱞᱩᱠ ᱥᱚᱝᱥᱟᱨ ᱨᱮᱱᱦᱟᱸᱜ ᱢᱚᱸᱡᱽ ᱵᱩᱱ ᱛᱟᱦᱮᱱᱟ ᱦᱳᱭᱥᱮ᱾
ᱦᱮᱸ ᱦᱮᱸ ᱚᱱᱟ ᱢᱟ ᱠᱟᱱ ᱜᱤ᱾
ᱦᱳᱭ ᱛᱟᱦᱟᱞᱮ ᱜᱚᱝᱠᱮ ᱟᱵᱮᱱ ᱥᱮᱜ ᱫᱚ ᱚᱱᱛᱮ ᱫᱚ ᱫᱟᱜ ᱡᱟᱹᱲᱤ ᱠᱚᱫᱚ ᱱᱷᱟᱜ ᱪᱮᱫ ᱞᱮᱠᱟ? ᱫᱟᱜ ᱡᱟᱹᱲᱤ ᱠᱚᱫᱚ ᱡᱟᱹᱲᱤᱭᱮᱜ ᱠᱟᱱᱟᱭ ᱥᱮ ᱵᱟᱝ?
ᱱᱚᱛᱮ ᱫᱟᱜ ᱡᱟᱹᱲᱤ ᱫᱚ ᱵᱟᱹᱱᱩᱜ ᱟᱠᱟᱫᱟ ᱾ ᱫᱟᱜ ᱡᱟᱹᱲᱤ ᱜᱮ ᱵᱟᱹᱱᱩᱜ ᱟᱠᱟᱫᱟ ᱱᱟᱥᱮ ᱦᱚᱸ ᱾
ᱮ ᱟ ᱫᱟᱜ ᱡᱟᱹᱲᱤ ᱠᱚᱫᱚ ᱱᱷᱟᱜ ᱵᱩᱱ ᱧᱮᱞᱮᱫ ᱠᱟᱱ ᱜᱮᱭᱟ ᱢᱟᱱᱮ ᱟᱭᱢᱟ ᱡᱟᱭᱜᱟ ᱨᱮ ᱟᱞᱟᱹᱜᱽ ᱟᱞᱟᱹᱜᱽ ᱠᱟ ᱢᱟᱱᱮ ᱢᱮᱱᱟᱜᱼᱟ ᱡᱮᱢᱚᱱ ᱟᱞᱮᱥᱮᱜ ᱡᱩᱫᱤᱧ ᱞᱟᱹᱭ ᱠᱷᱟᱡ ᱱᱚᱛᱮ ᱱᱟᱜ ᱛᱟᱦᱟᱞᱮ ᱱᱚᱛᱮ ᱟᱞᱮ ᱥᱮᱜ ᱦᱚᱸ ᱫᱟᱜ ᱡᱟᱹᱲᱤ ᱠᱚᱫᱚ ᱱᱤᱛᱚᱜ ᱫᱚ ᱚᱱᱠᱟ ᱫᱚ ᱵᱟᱹᱱᱩᱜᱼᱟ ᱠᱤᱱ ᱪᱟᱥ ᱠᱟᱹᱢᱤ ᱫᱚ ᱱᱷᱟᱜ ᱮᱛᱚᱦᱚᱵ ᱟᱠᱟᱱ ᱜᱮᱭᱟ ᱟᱫᱚ ᱡᱟᱦᱟᱸᱭ ᱠᱚᱣᱟᱜ ᱠᱷᱮᱛ ᱠᱷᱮᱛ ᱨᱮ ᱫᱟᱜ ᱡᱩᱫᱤ ᱮᱱᱛᱮ ᱯᱟᱲᱟᱣ ᱟᱠᱟᱱᱟ ᱚᱱᱟ ᱠᱚ ᱚᱱᱟ ᱠᱚ ᱠᱷᱮᱛ ᱨᱮᱫᱚ ᱱᱷᱟᱜ ᱦᱩᱭᱩᱜ ᱠᱟᱱ ᱜᱮᱭᱟ ᱟᱨ ᱡᱟᱦᱟᱸᱭ ᱠᱚᱣᱟᱜ ᱵᱟᱝ ᱥᱤ ᱠᱟᱱᱟ ᱮᱱᱛᱮᱫ ᱵᱟᱝ ᱤᱭᱟᱹ ᱟᱠᱟᱱᱟ ᱟᱫᱚ ᱩᱱᱠᱩᱣᱟᱜ ᱫᱚ ᱱᱷᱟᱜ ᱱᱤᱛᱚᱜ ᱫᱚ ᱫᱮᱨᱤ ᱦᱟᱛᱟᱲ ᱜᱮᱭᱟ, ᱦᱳᱭ᱾
ᱦᱮ ᱸᱥᱮ ᱱᱚᱜᱼᱚᱭ ᱫᱟᱜ ᱜᱮ ᱵᱟᱹᱱᱩᱜ ᱛᱮ ᱟᱹᱰᱤ ᱤᱭᱟᱹᱞᱮ ᱟᱹᱭᱠᱟᱹᱣ ᱫᱟ ᱪᱮᱠᱟᱞᱮ ᱨᱚᱦᱚᱭᱟ ᱦᱳᱲᱳ ᱠᱚᱦᱚᱸ᱾
ᱦᱳᱭ ᱢᱤᱫᱴᱮᱱ ᱟ-ᱮᱱᱛᱮᱱ ᱠᱚ ᱢᱮᱱᱟ ᱡᱩᱫᱤ ᱟᱵᱚ ᱥᱮᱫ ᱦᱚᱸ ᱡᱩᱫᱤ ᱚᱱᱠᱟ ᱢᱟᱱᱮᱻ ᱱᱟᱹᱭ ᱠᱚ ᱱᱟᱞᱟ ᱠᱚ ᱰᱮᱢ ᱠᱚ ᱠᱮᱱᱮᱞ ᱠᱚ ᱥᱮ ᱚᱱᱠᱟ ᱡᱩᱫᱤ ᱡᱟᱦᱟᱸᱱᱟᱜ ᱛᱮᱦᱮᱸ ᱞᱮᱱᱠᱷᱟᱡ ᱱᱟ ᱦᱟᱜ, ᱛᱟᱦᱚᱞᱮ ᱫᱚ ᱪᱟᱥ ᱠᱚ ᱛᱷᱚᱲᱟ, ᱛᱷᱩᱲᱤ ᱦᱩᱭ ᱠᱚᱜ ᱜᱮᱭᱟ᱾ ᱥᱮ ᱜᱟᱹᱰᱭᱟᱹ ᱯᱩᱠᱷᱨᱤ ᱠᱚ, ᱥᱮ ᱥᱮᱞᱚ ᱠᱚ᱾
ᱟᱫᱚ ᱟᱞᱮ ᱥᱮᱱ ᱫᱚ, ᱦᱩᱭᱱᱟ ᱦᱩᱭᱩᱜ -ᱦᱩᱭᱩᱜ ᱜᱮᱭᱟ ᱦᱟᱸᱜ᱾
ᱦᱳᱭ -ᱦᱳᱭ, ᱟᱫᱚ ᱠᱟᱛᱷᱟ ᱫᱚ ᱦᱳᱭᱩᱜ ᱠᱟᱱᱟ, ᱱᱚᱣᱟ ᱡᱮ ᱢᱟᱱᱮ ᱡᱚᱜᱩ ᱢᱟᱱᱞᱤ ᱡᱮ ᱠᱮᱱᱮᱞ ᱢᱮᱱᱟᱜᱼᱟ, ᱛᱟᱦᱚᱞᱮ ᱟᱫᱚ ᱠᱮᱱᱮᱞ ᱢᱮᱱᱟᱜ ᱠᱷᱟᱡ ᱫᱚ, ᱜᱚᱴᱟ ᱛᱚ ᱠᱮᱱᱮᱞ ᱛᱚ ᱵᱟᱹᱱᱩᱜᱼᱟ᱾ ᱢᱤᱫ ᱰ ᱵᱟᱚᱱᱠ ᱜᱮ ᱡᱟᱦᱟᱸ ᱵᱟᱹᱭᱦᱟᱹᱲ ᱨᱮ ᱢᱮᱱᱟᱜᱼᱟ, ᱚᱱᱛᱮᱱᱟᱜ ᱦᱩᱭᱩᱜᱼᱟ, ᱮᱴᱟᱜ ᱵᱟᱹᱭᱦᱟᱹᱲ ᱥᱮᱫ ᱛᱚ ᱵᱟᱝ ᱦᱳᱭᱩᱜᱼᱟ ᱦᱳᱭᱥᱮ᱾
ᱵᱟᱦ ᱦᱮᱸ᱾
ᱟᱫᱚ ᱡᱩᱫᱤ ᱥᱮᱞᱚ ᱡᱩᱫᱤ ᱛᱮᱦᱮᱸ ᱞᱮᱱ ᱠᱷᱟᱱ, ᱵᱩᱨᱤᱱ ᱠᱩ ᱛᱟᱦᱚᱞᱮ ᱫᱚ, ᱚᱱᱟ ᱫᱚ ᱢᱮᱢᱮᱱ ᱵᱟᱝ ᱦᱩᱭ ᱠᱚᱜᱼᱟ ᱦᱳᱭᱥᱮ᱾ ᱚᱱᱟ ᱫᱚ, ᱡᱚᱠᱷᱚᱱ ᱞᱟᱹᱠᱛᱤ ᱯᱟᱲᱟᱣ ᱠᱚᱜᱼᱟ, ᱛᱚᱠᱷᱚᱱ ᱚᱱᱟ ᱪᱟᱹᱞᱩ ᱦᱩᱭ ᱠᱚᱜ-ᱟ, ᱟᱨ ᱡᱚᱠᱷᱚᱱ ᱞᱟᱹᱠᱛᱤ ᱵᱟᱝ ᱯᱟᱲᱟᱣ ᱠᱚᱜᱼᱟ, ᱛᱚᱠᱷᱚᱱ ᱢᱟ ᱡᱟᱹᱲᱤ ᱠᱮᱭᱟᱭ᱾ ᱛᱚ ᱦᱚᱭ᱾
ᱚᱱᱠᱟ ᱜᱮ ᱟᱨᱠᱤ᱾
ᱛᱟᱦᱚᱞᱮ ᱜᱚᱢᱠᱮ, ᱚᱱᱛᱮ ᱫᱚ ᱱᱤᱭᱟᱹ ᱥᱤᱡᱮᱱ ᱨᱮ, ᱦᱳᱲᱩ ᱵᱚᱱ ᱪᱟᱥ ᱵᱟᱲᱟᱭ ᱛᱟᱦᱮᱱ, ᱡᱟᱦᱟᱸᱴᱟᱜ ᱛᱟᱦᱚᱞᱮ ᱚᱱᱟ ᱫᱚ ᱥᱤᱡᱮᱱ ᱨᱮ, ᱢᱟᱱᱮ ᱛᱤᱱᱟᱹᱜ ᱫᱷᱟᱣ ᱯᱮ, ᱪᱟᱥᱚᱜ ᱛᱮᱦᱮᱱᱟ?
ᱟᱞᱮ ᱫᱚ, ᱵᱟᱨ ᱫᱷᱟᱣ ᱞᱮ ᱪᱟᱥ ᱜᱮᱭᱟ᱾
ᱟᱪᱪᱷᱟ ᱱᱮᱨᱚᱱ ᱦᱳᱲᱳ ᱦᱚᱸᱯᱮ ᱪᱟᱥᱚᱜ ᱜᱮᱭᱟ᱾ ᱛᱟᱨᱢᱟᱱᱮ ᱫᱚ ᱫᱟᱜ ᱨᱮᱭᱟᱜ ᱥᱩᱵᱤᱥᱛᱟ, ᱥᱮᱞᱳ ᱠᱚ ᱢᱮᱱᱟᱜᱼᱟ, ᱛᱟᱨᱢᱟᱱᱮ ᱵᱟᱝ᱾
ᱠᱮᱱᱮᱞ ᱢᱮᱱᱟᱜ ᱠᱟᱫᱟ ᱟᱞᱮᱥᱮᱱ ᱫᱚ᱾
ᱟᱪᱪᱷᱟ-ᱟᱪᱪᱷᱟ᱾ ᱦᱳᱭ ᱫᱟᱜ ᱨᱮᱭᱟᱜ ᱵᱮᱵᱚᱥᱛᱷᱟ, ᱠᱮᱱᱮᱞ ᱢᱮᱱᱟᱜᱼᱟ, ᱵᱟᱝ ᱛᱟᱦᱚᱞᱮ ᱢᱟ ᱛᱟᱦᱚᱞᱮ ᱢᱟ ᱜᱚᱝᱠᱮ, ᱢᱮᱢᱮᱱ ᱨᱮᱭᱟᱜ ᱠᱟᱛᱷᱟ ᱜᱮ, ᱵᱟᱝ ᱠᱟᱱ ᱛᱟᱦᱚᱞᱮ ᱢᱟ ᱟᱯᱮ ᱢᱟᱯᱮ ᱪᱟᱥ ᱫᱟᱲᱮᱜ ᱜᱮ ᱱᱮᱛ ᱛᱟᱣᱨᱮ ᱦᱚᱸ ᱡᱚᱫᱤ ᱵᱟᱭ ᱫᱟᱜ ᱨᱮᱦᱚᱸᱼᱼ ᱚᱱᱟ ᱠᱮᱱᱮᱞ ᱨᱮᱭᱟᱜ ᱫᱟᱜ ᱯᱮ, ᱢᱟᱹᱥᱤᱱ ᱛᱮᱠᱚ ᱯᱮ ᱞᱟᱜᱟᱣ ᱞᱮᱠᱷᱟᱡ ᱜᱮ, ᱱᱟᱦᱜ ᱥᱮ ᱯᱮ ᱮᱱᱛᱮᱫ ᱯᱮ ᱠᱮᱱᱮᱞ ᱯᱮ ᱯᱷᱩᱲ ᱠᱟᱜᱼᱟ, ᱥᱮ ᱯᱮ ᱪᱤᱠᱟᱹᱣ ᱠᱟᱜᱼᱟ, ᱱᱟᱦᱜ ᱟᱫᱚ ᱠᱮᱱᱮᱞ ᱚᱱᱟ ᱫᱟᱜ ᱛᱮᱜᱮ ᱟᱯᱮᱭᱟᱜ ᱪᱟᱥ ᱢᱟ ᱱᱟᱦᱟᱜ, ᱦᱳᱭᱩᱜ ᱦᱳᱭᱥᱮ, ᱵᱟᱭ ᱫᱟᱜᱼᱟ ᱵᱟᱭ ᱫᱟᱜᱽ ᱞᱮ ᱨᱮᱦᱚᱸ᱾
ᱦᱮᱸ᱾
ᱚᱱᱟ ᱤᱭᱟᱹ ᱛᱚ ᱫᱚ ᱠᱮᱱᱟᱹ ᱠᱚ ᱟᱲᱟᱜ ᱜᱮᱭᱟ ᱛᱷᱚᱲᱟ ᱫᱤᱱ ᱯᱚᱨ ᱠᱚ ᱟᱲᱟᱜᱟ ᱫᱟᱜ ᱦᱟᱸᱜ᱾
ᱚ ᱢᱟᱱᱮ᱾ ᱱᱮᱛᱟᱨ ᱢᱟ ᱦᱟᱱᱟ ᱠᱮᱞ ᱠᱮᱱᱮᱞ ᱫᱚ ᱟᱹᱣᱨᱤ ᱠᱚ ᱟᱲᱟᱜᱟ ᱵᱟᱝ?
ᱟᱹᱣᱲᱤ ᱠᱚ ᱟᱲᱟᱜᱟ ᱾ ᱟᱹᱣᱲᱤ ᱠᱚ ᱠᱚᱲᱟ᱾
ᱦᱳᱭ᱾ ᱡᱩᱫᱤ ᱠᱚ ᱟᱲᱟᱜ ᱞᱮᱠᱟᱡ ᱢᱟᱱᱮ ᱢᱤᱫᱴᱮᱱ ᱱᱚᱣᱟ ᱢᱤᱫᱴᱮᱱ ᱡᱤᱱᱤᱥ ᱦᱩᱭᱩᱜᱼᱟ ᱚᱱᱟ ᱨᱮᱫᱚ ᱟᱲᱟᱜ ᱞᱮᱠᱷᱟᱡ ᱠᱚ ᱢᱟᱱᱮ᱾ ᱠᱷᱮᱛᱨᱮ ᱫᱟᱜ ᱢᱚᱸᱡᱽᱜᱤ ᱢᱟᱱᱮ ᱡᱚᱞᱫᱤ ᱠᱷᱮᱛ ᱠᱚᱯᱮ ᱮᱛᱚᱦᱚᱵ ᱜᱚᱫᱟ ᱥᱚᱨᱚᱦᱚᱭ ᱠᱚ ᱡᱟᱦᱟᱸᱭ ᱠᱚ ᱵᱟ᱾
ᱟᱹᱰᱤ ᱩᱥᱟᱨᱟ ᱱᱮᱛᱟᱨ ᱜᱟᱹᱰᱤ᱾ ᱱᱮᱛᱟ ᱜᱟᱹᱰᱤ ᱛᱮ ᱛᱚ ᱥᱤ ᱫᱚ ᱢᱤ ᱜᱟᱹᱲᱤ ᱛᱮ ᱠᱚ ᱥᱤ ᱪᱟᱵᱟᱭᱟ᱾ ᱵᱟᱨ ᱫᱤᱱ ᱯᱮ ᱫᱤᱱ ᱠᱩ ᱥᱤ ᱡᱟᱵᱟᱭᱟ ᱟᱭᱢᱟ-ᱟᱭᱢᱟ ᱜᱟᱹᱰᱤ ᱯᱷᱮᱰᱚᱜᱼᱟ᱾
ᱦᱳᱭ ᱞᱟᱦᱟ ᱢᱟ ᱮᱱᱛᱮᱫ᱾ ᱞᱟᱦᱟ ᱢᱟ ᱮᱱᱛᱮᱫ ᱠᱟᱰᱟ ᱱᱟᱦᱮᱞ, ᱰᱟᱹᱝᱨᱤ ᱱᱟᱦᱮᱞ ᱠᱚᱵᱚᱱ ᱞᱟᱜᱟᱣᱮᱫ ᱠᱟᱱ ᱛᱟᱦᱮᱱ ᱟᱫᱚ ᱱᱤᱛ᱾ ᱠᱟᱛᱮᱫ ᱢᱟ ᱱᱟᱦᱟᱜ ᱚᱱᱟ ᱠᱚᱢᱟᱵᱚᱱ᱾ ᱵᱟᱹᱭ ᱵᱟᱹᱭ ᱛᱮᱵᱚᱱ ᱠᱚᱢ ᱤᱫᱤ ᱠᱮᱫ ᱢᱮᱥᱤᱱ ᱠᱚ ᱦᱮᱡ ᱮᱱ ᱠᱷᱟᱡ ᱢᱟ ᱱᱟᱦᱟᱜ ᱱᱚᱜᱼᱚᱭ ᱜᱟᱹᱰᱤ ᱠᱚᱜᱮ ᱵᱚᱱ ᱞᱟᱜᱟᱣᱮᱫ ᱾ ᱠᱟᱱ ᱱᱤᱛᱚᱜ ᱢᱟ ᱪᱟᱥ ᱠᱟᱹᱢᱤ ᱦᱚᱸ᱾ ᱨᱚᱦᱚᱭ ᱥᱮ ᱞᱮᱠᱮ ᱜᱮᱫ ᱥᱮ ᱞᱮᱠᱮ ᱫᱟᱞ ᱥᱮ ᱞᱮᱠᱮ ᱢᱟᱱᱮ ᱥᱚᱵ ᱚᱱᱟ ᱠᱚ᱾ ᱥᱚᱵ ᱢᱮᱥᱤᱱ ᱨᱮᱭᱟᱜ ᱠᱟᱹᱢᱤ ᱱᱮᱛᱟᱨ ᱫᱚ ᱢᱟᱱᱮ ᱟᱥᱟᱱ ᱱᱟᱵᱩᱱ ᱦᱚᱲ᱾ ᱠᱚᱫᱚ ᱢᱟᱹᱱᱢᱤ ᱠᱚᱫᱚ ᱦᱳᱭ ᱥᱮ᱾ ᱟᱨ ᱥᱮᱫᱟᱭ ᱫᱚ ᱵᱟᱠᱷᱟᱡ ᱫᱚ ᱜᱮᱫ ᱫᱚ ᱫᱟᱛᱨᱚᱢ ᱛᱮ ᱜᱮᱫ ᱟᱹᱜᱩᱭᱢᱮ ᱜᱮᱫ ᱟᱹᱜᱩ ᱠᱟᱛᱮᱜ ᱯᱷᱤᱨ ᱚᱱᱟ ᱾ ᱵᱷᱟᱹᱨᱭᱟᱹ ᱠᱟᱛᱮᱫ ᱟᱹᱜᱩᱭ ᱢᱮ ᱠᱷᱟᱹᱨᱟᱹᱭ ᱨᱮ ᱟᱨ ᱯᱷᱤᱨ ᱚᱱᱟ ᱠᱷᱟᱹᱨᱟᱹᱭ ᱨᱮ ᱫᱷᱤᱨᱤ ᱨᱮ ᱫᱟᱞ ᱦᱩᱭᱩᱜ ᱠᱟᱱ ᱛᱟᱦᱮᱸᱱᱟ ᱥᱮ ᱯᱟᱴᱟ ᱨᱮ ᱠᱚ ᱫᱟᱞᱮᱫ᱾ ᱠᱟᱱ ᱛᱟᱦᱮᱱᱟ ᱟᱭᱢᱟ ᱟᱭᱢᱟ ᱦᱚᱲ ᱠᱷᱟᱹᱨᱟᱹᱭ ᱨᱮᱠᱚ ᱵᱮᱱᱟᱣ ᱠᱟᱜ ᱠᱟᱱ ᱛᱟᱦᱮᱱᱟ ᱚᱱᱠᱟ᱾ ᱟᱫᱚ ᱜᱚᱴᱟ ᱫᱤᱱ ᱵᱷᱳᱨ ᱠᱚ ᱫᱟᱞᱮᱫ ᱠᱟᱱ ᱛᱟᱦᱮᱸᱱᱟ ᱱᱮᱛᱟᱨ ᱫᱚ ᱚᱱᱠᱟ ᱫᱚ ᱥᱤᱥᱴᱮᱢ ᱵᱟᱹᱱᱩᱜᱼᱟᱱᱤᱡ ᱱᱮᱛᱟᱨ ᱫᱚ᱾ ᱠᱷᱮᱛ ᱨᱮ ᱜᱮ ᱰᱟᱭᱨᱮᱠᱴ ᱦᱩᱲᱩ᱾ ᱟᱢ ᱫᱚ ᱟᱹᱜᱩᱭ ᱛᱟᱢ᱾
ᱦᱮᱸ ᱟᱞᱮ ᱥᱮᱫ ᱫᱚ ᱚᱱᱟ ᱤᱭᱟᱹ ᱢᱮᱱᱟᱜ ᱟᱠᱟᱫᱟ ᱦᱟᱣᱫᱟ ᱢᱮᱥᱤᱱ ᱢᱮᱱᱟᱜ ᱟᱠᱟᱫᱟ᱾ ᱟᱫᱚ ᱚᱱᱟ ᱨᱮᱞᱮ ᱜᱮᱫ ᱟᱞᱮ ᱟᱨᱞᱮ ᱦᱟᱣᱫᱟᱭᱟ᱾ ᱟᱨ ᱱᱚᱝᱠᱟ ᱚᱱᱮ ᱜᱮ ᱜᱮᱫ ᱜᱟᱹᱰᱤ ᱠᱚᱫᱚ ᱩᱱᱟᱹᱜ ᱵᱟᱝ ᱵᱚᱞᱚ ᱵᱚᱞᱚᱜᱼᱟ ᱛᱚ ᱩᱥᱟᱹᱨᱟ ᱫᱚ᱾ ᱢᱟᱱᱮ ᱟᱹᱰᱤ ᱞᱟᱹᱴᱩ ᱞᱟᱹᱴᱩ ᱜᱮᱭᱟ ᱯᱤᱰᱦᱟᱹ ᱠᱚ ᱟᱫᱚ ᱵᱟᱝ ᱵᱚᱞᱚᱜ ᱠᱷᱟᱹᱛᱤᱨ ᱛᱮ ᱟᱫᱚ ᱞᱮ ᱜᱮᱫ᱾ ᱟᱫᱚ ᱦᱟᱣᱫᱟ ᱜᱟᱹᱰᱤ ᱠᱚ ᱟᱫᱮᱨᱟ ᱚᱱᱟᱞᱮ ᱦᱟᱣᱫᱟ ᱠᱮᱜ ᱜᱮᱞᱮ ᱟᱹᱜᱩᱭᱟ ᱚᱱᱟ ᱫᱚ ᱨᱚᱦᱚᱲ᱾
ᱦᱩᱸ ᱚᱱᱟ ᱫᱚ ᱢᱟᱱᱮ ᱚᱱᱟ᱾ ᱦᱚᱭ ᱚᱱᱟᱫᱚ ᱢᱟᱱᱮ ᱮᱱᱛᱮ ᱚᱱᱟ ᱢᱟ ᱦᱮᱸᱜᱮ ᱨᱚᱦᱚᱲ ᱦᱩᱲᱩ ᱟᱨ ᱵᱮᱨᱮᱲ᱾ ᱵᱮᱨᱮᱞ ᱦᱩᱲᱩ᱾ ᱮᱱᱛᱮᱜ ᱚᱱᱟ ᱫᱚ ᱜᱮᱫ ᱠᱟᱛᱮᱜ ᱛᱷᱚᱲᱟ ᱫᱤᱱ ᱫᱚ ᱠᱷᱮᱛ ᱨᱮᱠᱚ ᱜᱚᱡ ᱦᱚᱪᱚᱭᱮᱫ ᱛᱟᱦᱮᱱᱟ ᱛᱚ᱾
ᱦᱮᱸ ᱦᱮᱸ ᱨᱚᱦᱚᱲ ᱦᱚᱪᱚᱭᱟ ᱾
ᱨᱚᱦᱚᱲ ᱦᱚᱪᱚᱭᱟᱵᱩᱱ ᱟᱨ ᱚᱱᱟ ᱨᱚᱦᱚᱲ ᱦᱚᱪᱩ ᱠᱟᱛᱮᱜ᱾ ᱛᱮᱵᱚᱱ ᱤᱭᱟᱹᱭᱮᱫ ᱠᱟᱱᱟ ᱟᱨ ᱚᱱᱟ ᱫᱚ ᱱᱟᱦᱟᱜ ᱰᱟᱭᱨᱮᱠᱴ ᱤᱭᱟᱹᱜ ᱛᱟᱦᱮᱱᱟ᱾ ᱜᱮᱜᱚᱜ ᱛᱟᱦᱮᱱᱟ ᱟᱨ ᱤᱭᱟᱹᱜ ᱛᱟᱦᱮᱱᱟ ᱦᱳᱭᱥᱮ᱾
ᱦᱮᱸ ᱦᱮᱸ ᱚᱱᱟ ᱫᱚ ᱡᱷᱟᱲᱟᱣ ᱩᱛᱟᱹᱨᱚᱜᱼᱟ ᱟᱨᱠᱤ ᱡᱷᱟᱲᱟᱣ ᱩᱛᱟᱹᱨᱚᱜ ᱠᱟᱱ ᱛᱟᱦᱮᱸᱜ-ᱟ᱾
ᱟᱫᱚ ᱡᱷᱟᱲᱟᱣ ᱡᱷᱟᱲᱟᱣ ᱩᱛᱟᱹᱨᱚᱜ ᱠᱟᱱ ᱛᱟᱦᱮᱱ ᱜᱮᱭᱟ ᱚᱱᱟ ᱢᱟ ᱦᱮᱸᱜᱮ ᱟᱫᱚ᱾ ᱠᱟᱛᱷᱟ ᱦᱳᱭᱳᱜ ᱠᱟᱱᱟ ᱱᱚᱣᱟ ᱚᱱᱟ ᱵᱩᱥᱩᱵ ᱡᱟᱦᱟᱸ ᱵᱟᱧᱪᱟᱜ ᱠᱟᱱ ᱛᱟᱦᱮᱱᱟ ᱟᱵᱚ ᱵᱩᱱ᱾ ᱡᱟᱦᱟᱸ ᱵᱚᱱ ᱟᱵᱚ ᱱᱤᱡᱮ ᱛᱮᱵᱚᱱ ᱫᱟᱞᱮᱫ ᱠᱟᱱ ᱛᱟᱦᱮᱱᱟ ᱚᱱᱟ ᱵᱚᱥᱩ ᱫᱚ ᱱᱟᱦᱟᱜ ᱡᱟᱦᱟᱱᱟᱜ ᱠᱟᱹᱢᱤ ᱠᱚᱨᱮ᱾ ᱥᱮ ᱚᱲᱟᱜ ᱠᱚᱨᱮ ᱡᱟᱦᱟᱸᱭ ᱠᱚᱠᱚ ᱫᱟᱣ ᱮᱫ ᱠᱟᱱ ᱛᱟᱦᱮᱱᱟ ᱚᱲᱟᱜ ᱠᱚᱦᱚᱸ ᱨᱮᱦᱚᱸ ᱠᱟᱹᱢᱤ ᱞᱟᱜᱟᱣ ᱞᱟᱹᱜᱤᱫ᱾ ᱚᱱᱟ ᱢᱮᱥᱤᱱ ᱨᱮᱭᱟᱜ ᱚᱱᱟ᱾ ᱡᱟᱦᱟᱸ ᱵᱩᱥᱩᱵ ᱢᱮᱱᱟᱜ-ᱟ ᱚᱱᱟ ᱫᱚ ᱱᱟᱦᱟᱜ ᱠᱟᱹᱢᱤ ᱨᱮᱦᱚᱸ ᱵᱟᱭ ᱜᱟᱱᱚᱜ-ᱟ ᱚᱱᱠᱟ ᱡᱟᱸᱦᱟᱱᱟᱜ ᱨᱮ ᱞᱟᱜᱟᱣ ᱨᱮᱦᱚᱸ ᱵᱟᱭ ᱜᱟᱱᱚᱜ-ᱟ᱾
ᱮᱦᱮᱸᱜ ᱚᱱᱟ ᱫᱚ, ᱥᱩᱫᱷᱩ ᱚᱱᱟ ᱦᱮᱸ ᱥᱩᱫᱷᱩ ᱤᱭᱟᱹᱜᱮ ᱜᱟᱱᱚᱜ ᱜᱮᱭᱟ ᱰᱟᱝᱨᱟ ᱡᱚᱢ ᱠᱚᱜᱮ᱾ ᱤᱱᱟᱹ ᱢᱚᱛᱚ ᱜᱮ ᱜᱟᱱᱚᱜ ᱟᱨ ᱵᱟᱠᱷᱟᱱ ᱫᱚ ᱵᱟᱝ᱾ ᱚᱱᱟ ᱫᱚᱠᱚ ᱟᱹᱜᱩᱭᱮᱫ ᱞᱮᱠᱟ ᱟᱹᱜᱩ, ᱚᱱᱟ ᱫᱚᱠᱚ ᱟᱹᱜᱩᱭᱮᱫ ᱠᱟᱱ ᱜᱮᱭᱟ᱾ ᱦᱮᱸ ᱟᱹᱜᱩ ᱫᱚᱠᱚ ᱟᱹᱜᱩᱭᱮᱜ ᱠᱟᱱ ᱜᱮᱭᱟ, ᱟᱨ ᱠᱚ ᱪᱟᱹᱠᱤ ᱠᱟᱜ ᱠᱟᱱ ᱜᱮᱭᱟ ᱦᱟᱱᱮ ᱡᱮᱢᱚᱱ ᱵᱩᱥᱩᱵ ᱵᱚᱱ ᱪᱟᱹᱠᱤᱭᱮᱫ ᱠᱟᱱ᱾ ᱚᱱᱠᱟ ᱜᱮ ᱚᱱᱟ ᱦᱚᱸ ᱠᱚ ᱪᱟᱹᱠᱤ ᱠᱟᱜ ᱠᱟᱱ ᱜᱮᱭᱟ᱾ ᱦᱮᱸ ᱟᱹᱰᱤ ᱢᱚᱸᱡᱽ ᱠᱚ ᱪᱟᱹᱠᱤ ᱠᱟᱜ ᱠᱟᱱᱟ ᱚᱱᱮ ᱡᱮᱢᱚᱱ ᱦᱩᱲᱩ ᱵᱚᱱ ᱛᱚᱞᱟᱭᱟ᱾ ᱟᱫᱚ ᱚᱱᱮ ᱚᱱᱠᱟ ᱦᱩᱲᱩ ᱛᱚᱞᱟ ᱞᱮᱠᱟ ᱠᱚ ᱜᱟᱹᱞ ᱠᱚ ᱛᱚᱞᱟ ᱠᱟᱜ ᱠᱟᱱᱟ ᱚᱱᱟ᱾ ᱟᱨ ᱫᱟᱜ, ᱫᱟᱜ ᱦᱚᱸ ᱵᱟᱝ ᱵᱚᱞᱚᱜᱼᱟ ᱵᱟᱝ ᱥᱮᱭᱟᱜ-ᱟ ᱛᱟᱦᱮᱸᱭᱮᱱᱟ ᱚᱱᱟ᱾ ᱟᱹᱰᱤ ᱫᱤᱱ, ᱚᱱᱟ ᱨᱮᱜᱮ ᱵᱤᱥᱤ ᱫᱟᱜ ᱵᱟᱝ ᱵᱚᱞᱚᱜᱼᱟ ᱵᱩᱥᱩ ᱪᱟᱹᱠᱤ ᱨᱮ ᱫᱟᱜ ᱵᱚᱞᱚᱜ-ᱟ ᱢᱮᱱᱠᱷᱟᱱ ᱚᱱᱟ ᱨᱮᱫᱚ ᱵᱟᱝ ᱵᱚᱞᱚᱜ-ᱟ᱾
ᱦᱳᱭ ᱟᱫᱚ ᱚᱱᱟ ᱫᱚ ᱱᱟᱦᱟᱜ ᱚᱝᱠᱟᱜᱮ ᱛᱟᱸᱦᱮᱱᱚᱜ ᱠᱟᱱᱟ ᱪᱮᱫ ᱞᱮᱠᱟ ᱟᱫᱚ ᱚᱱᱟ ᱫᱚ ᱟᱹᱣᱲᱤ ᱜᱮ ᱛᱟᱞᱜᱟ ᱛᱩᱞᱜᱟᱹ ᱛᱟᱸᱦᱮᱱᱚᱜ-ᱟ ᱛᱚ ᱚᱱᱟ ᱫᱚ᱾
ᱵᱟᱝ ᱟᱹᱰᱤ ᱢᱚᱸᱡᱽ ᱵᱟᱝ᱾ ᱮᱦᱮᱸᱜ ᱟᱹᱰᱤ ᱢᱚᱡᱽ ᱠᱚ ᱪᱟᱹᱠᱤᱭᱟ ᱱᱚᱝᱠᱟ ᱡᱮᱢᱚᱱ ᱵᱚ ᱵᱩᱥᱩᱵ ᱵᱚᱱ ᱪᱟᱹᱠᱤᱭᱟ᱾ ᱚᱱᱠᱟ ᱜᱮ ᱚᱱᱟ ᱦᱚᱸ ᱪᱟᱹᱠᱤ ᱦᱩᱭᱩᱜ-ᱟ ᱚᱱᱠᱟ ᱠᱚ ᱡᱮ ᱟᱨᱠᱤ ᱟᱹᱰᱤ ᱢᱚᱸᱡᱽ ᱜᱳᱞ ᱛᱮᱠᱚ ᱫᱚᱦᱚ ᱤᱫᱤᱭᱟ᱾
ᱦᱩᱸ ᱦᱩᱸ᱾
ᱦᱳᱭ, ᱟᱫᱚ ᱚᱱᱟ ᱫᱚ ᱡᱟᱦᱟᱸᱭ ᱠᱚᱠᱚ ᱵᱟᱰᱟᱭᱚᱜ-ᱟ, ᱡᱟᱦᱟᱸᱭ ᱠᱚ ᱵᱟᱰᱟᱭ ᱢᱮᱱᱟᱜ ᱛᱟᱠᱚᱣᱟ ᱱᱟᱜ ᱚᱱᱠᱟ᱾ ᱩᱱᱠᱩ ᱠᱚᱫᱚ ᱱᱟᱦᱟᱜ ᱟᱨᱟᱢ ᱛᱚ ᱠᱩ ᱤᱭᱟᱹᱭ ᱜᱚᱫᱟ ᱟᱫᱚ ᱱᱚᱛᱮ ᱫᱚ ᱚᱱᱠᱟ ᱢᱟᱱᱮ ᱚᱱᱟ ᱵᱩᱥᱩᱵ ᱫᱚ ᱛᱟᱦᱞᱟ ᱢᱟᱦᱞᱟ ᱚᱱᱟ ᱡᱮᱥᱮ ᱢᱩᱱᱜᱟ ᱟᱲᱟᱜ ᱛᱟᱸᱦᱮᱱᱟ ᱵᱟᱝ ᱡᱮᱢᱚᱱ ᱟᱫᱚ ᱚᱱᱟ ᱫᱚ ᱟᱹᱣᱲᱤ ᱜᱮ ᱛᱟᱜᱟ ᱛᱩᱠᱟᱹ ᱜᱮ ᱩᱰᱩᱠᱚᱜ ᱛᱟᱸᱦᱮᱱᱟ᱾ ᱟᱫᱚ ᱛᱤᱱᱟᱹᱜ ᱟᱫᱚ ᱚᱱᱠᱟ ᱫᱚᱢ ᱤᱭᱟᱹ ᱫᱟᱲᱮᱭᱟᱜ-ᱟ ᱥᱟᱶᱦᱟ ᱠᱟ ᱛᱮᱢ ᱤᱭᱟᱹ ᱫᱟᱲᱤᱭᱟᱜ-ᱟ ᱟᱫᱚ ᱯᱩᱸᱡᱤ ᱠᱟᱜ ᱛᱟᱸᱦᱮᱱᱟᱠᱚ ᱡᱟᱦᱟᱸᱭ ᱠᱚᱫᱚ᱾ ᱟᱫᱚ ᱟᱫᱷᱮᱠ ᱛᱟᱨ ᱦᱚᱲ ᱫᱩᱧ ᱧᱮᱞ ᱠᱟᱫ ᱠᱚᱣᱟ ᱱᱚᱛᱮ ᱟᱞᱮ ᱥᱮᱫ ᱦᱚᱸ ᱢᱟᱱᱮ
ᱫᱷᱤᱨᱤ ᱠᱚᱨᱮ ᱥᱮ ᱱᱚᱣᱟ ᱤᱭᱟᱹ ᱠᱚᱨᱮ᱾ ᱟᱫᱚ ᱱᱮᱛᱟᱨ ᱫᱚ ᱚᱱᱟ ᱢᱟᱥᱤᱱ ᱢᱤᱫᱴᱮᱡ ᱧᱟᱢᱚᱜ ᱠᱟᱱᱟ᱾ ᱫᱟᱫᱟᱞ ᱵᱟᱞᱟ, ᱞᱮᱵᱮᱜ ᱵᱟᱞᱟ᱾
ᱦᱮᱸ᱾
ᱚᱱᱟ ᱞᱮᱵᱮᱜ ᱵᱟᱞᱟ ᱢᱟᱥᱤᱱ ᱨᱮ ᱦᱟᱸᱜ ᱠᱚ ᱞᱮᱵᱮᱜ ᱫᱟ ᱟᱨᱠᱚ ᱚᱱᱟ ᱠᱷᱚᱡ ᱜᱮ ᱱᱟᱦᱟᱜ ᱠᱚ ᱥᱚᱜ ᱤᱭᱟᱹᱭᱫᱟ
ᱥᱮᱫ ᱵᱩᱥᱩᱫ ᱡᱷᱟᱲᱟᱣ ᱫᱩᱦᱩᱲᱩᱜ
ᱦᱮᱸ ᱦᱩᱲᱩ ᱠᱚ ᱡᱷᱟᱲᱟᱣᱫᱟ ᱟᱨ ᱚᱱᱟ ᱠᱷᱚᱡ ᱜᱮ ᱦᱩᱭᱩᱜ ᱠᱟᱱ ᱛᱟᱠᱚᱣᱟ ᱢᱚᱡᱽ ᱜᱮ ᱵᱚᱞᱮ ᱡᱟᱦᱟᱸ ᱮᱱᱛᱮᱱ ᱠᱚᱨᱟᱣ ᱜᱟᱱᱚᱜ-ᱟ ᱚᱱᱟ᱾
ᱟᱨ ᱤᱭᱟᱹ ᱫᱚ ᱵᱟᱹᱱᱩᱜ ᱛᱮ ᱟᱯᱮ ᱥᱮᱫ ᱫᱚ ᱪᱟᱭᱱᱟ ᱢᱮᱥᱤᱱ ᱛᱮᱫᱚ ᱵᱟᱠᱚ ᱫᱟᱞ ᱜᱮᱭᱟ ᱪᱟᱭᱱᱟ ᱥᱮ ᱢᱚᱴᱚᱨ ᱛᱮ?
ᱟᱨ ᱞᱮᱵᱮᱜ ᱚᱱᱟ ᱡᱤᱱᱤᱥ ᱜᱮᱛᱩᱧ ᱞᱟᱹᱭᱟᱢ ᱠᱟᱱᱟ ᱜᱚᱝᱠᱮ ᱚᱱᱟᱜᱮ ᱪᱟᱭᱱᱟ ᱢᱤᱥᱤᱱ ᱚᱱᱟ ᱫᱚ᱾ ᱚᱱᱟ ᱨᱮᱫᱚ ᱦᱟᱸᱜ ᱢᱚᱴᱚᱨ ᱢᱤᱫᱴᱮᱱ ᱯᱷᱤᱴ ᱦᱩᱭᱩᱜ-ᱟ᱾
ᱵᱟ ᱞᱮᱵᱮᱫ ᱛᱮᱫᱚ ᱥᱩᱫᱩ ᱞᱮᱵᱮᱫᱟᱢ ᱚᱱᱟ ᱞᱮᱵᱮᱫ ᱠᱟᱛᱮ ᱡᱷᱟᱲᱟᱣ ᱦᱩᱭᱩᱜ ᱛᱟᱢᱟ ᱟᱨ ᱢᱚᱴᱚᱨ ᱫᱚ ᱥᱩᱫᱩ ᱠᱟᱨᱮᱱ ᱛᱮ ᱞᱟᱜᱟᱣ ᱠᱟᱛᱮᱫ ᱢᱚᱴᱚᱨ ᱛᱮᱢ ᱡᱷᱟᱲᱟᱣᱟ᱾ ᱦᱮᱸ ᱟᱨ ᱢᱤᱫᱴᱮᱱ ᱫᱚ ᱟᱨ ᱢᱤᱫᱴᱮᱡ ᱫᱚ ᱪᱮ ᱢᱤᱥᱤᱱ ᱫᱚ ᱪᱟᱭᱱᱟ ᱢᱤᱥᱤᱱ
ᱢᱟᱱᱮ ᱪᱤᱞ
ᱪᱮᱫ ᱞᱮᱠᱟ?
ᱠᱷᱩᱱᱴᱟᱹ ᱚᱛ ᱨᱮ ᱠᱷᱩᱱᱴᱟᱹᱣ ᱠᱟᱛᱮᱜ ᱤᱭᱟᱹ ᱦᱩᱭᱩᱜ ᱛᱟᱢᱟ, ᱦᱟᱸ᱾ ᱟᱫᱚ ᱚᱱᱠᱟᱱᱟᱜ ᱢᱮᱱᱟᱜ ᱜᱮᱭᱟ ᱟᱫᱚ ᱠᱟᱛᱷᱟ ᱦᱳᱭᱳᱜ ᱠᱟᱱᱟ ᱡᱮ ᱚᱱᱠᱟᱱᱟᱜ ᱪᱟᱹᱞᱩ ᱡᱟᱦᱟᱸᱭ ᱠᱚ ᱪᱟᱹᱞᱩᱭ ᱛᱟᱦᱮᱱᱟ
ᱯᱷᱟᱸᱠᱟ ᱜᱮᱭᱟ ᱾
ᱳᱱᱠᱩ ᱴᱷᱮᱜ ᱫᱚ ᱢᱟᱱᱮ ᱚᱱᱟᱨᱮ ᱢᱟᱥᱤᱱ ᱡᱟᱦᱟᱸᱭ ᱞᱮᱵᱮᱜ ᱦᱮᱭᱟ ᱟᱜ, ᱩᱱᱤ ᱫᱚ ᱢᱚᱴᱚᱨ ᱜᱟᱪᱷᱤ ᱟᱨ ᱡᱚᱫᱤ ᱞᱮᱵᱮᱫ ᱛᱮᱜᱤᱧ ᱫᱟ ᱦᱳᱭ ᱜᱚᱢᱠᱮ ᱱᱤᱛᱳᱜ ᱟᱸᱡᱚᱢᱚᱜ ᱠᱟᱱᱟ?
ᱛᱟᱜᱽᱲᱟ ᱱᱤᱛᱳᱱ
ᱢᱟᱱᱮ ᱡᱟᱦᱟᱸᱭ ᱠᱩᱫ ᱡᱟᱦᱟᱸᱭ ᱠᱩ ᱢᱟᱥᱮᱱ ᱠᱩ ᱦᱟᱛᱟᱣ ᱠᱟᱫᱟ ᱮᱱᱛᱮᱱ ᱞᱮᱵᱮᱜ. ᱵᱟᱞᱟ ᱱᱟᱦᱟᱜ ᱩᱱᱠᱩ ᱡᱩᱫᱤ ᱢᱚᱴᱚᱨ ᱦᱟᱛᱟᱣ ᱨᱮᱱᱟᱜ ᱠᱚ ᱢᱚᱱᱮ ᱛᱟᱦᱮᱱᱟ ᱛᱚᱵᱚᱥ ᱡᱚᱛᱚ ᱦᱚᱲ ᱢᱚᱴᱚᱨ ᱱᱮᱛᱟᱨ ᱫᱚᱠᱚ ᱦᱟᱛᱟᱣ ᱟᱠᱟᱜᱼᱟ ᱾ ᱚᱱᱟ ᱢᱚᱴᱚᱨ ᱨᱮ ᱚᱱᱟ ᱠᱚ ᱯᱷᱤᱴ ᱮᱜ ᱠᱟᱱᱟ ᱟᱨ ᱞᱟᱭ ᱟᱢᱫᱚ ᱠᱷᱟᱹᱞᱤ ᱛᱤᱸᱜᱩ ᱠᱚᱜ ᱦᱳᱭᱳᱜ ᱛᱟᱢᱟ ᱟᱨ ᱛᱤᱸᱜᱩ ᱠᱟᱛᱮᱜ ᱚᱱᱟ ᱵᱩᱥᱩᱵ ᱜᱮ ᱦᱟᱛ ᱛᱤᱱᱟᱹᱜ ᱮᱱᱛᱮᱢ ᱫᱟᱞᱮᱜ ᱠᱟᱱ ᱚᱱᱟ ᱠᱷᱟᱹᱞᱤ ᱚᱸᱰᱮ ᱞᱟᱜᱟᱣ ᱦᱳᱭᱳᱜ ᱛᱟᱢᱟ ᱟᱨ ᱞᱟᱜᱟᱣ ᱠᱟᱛᱮ ᱡᱷᱟᱲᱟᱣ ᱡᱟᱨᱚᱣᱟ ᱚᱱᱮ ᱚᱱᱠᱟ, ᱦᱳᱭ
ᱦᱮᱸᱦ ᱾ ᱟᱫᱚ ᱚᱱᱟ ᱫᱚ ᱩᱥᱟᱹᱨᱟ ᱦᱳᱭᱳᱜ ᱠᱟᱱᱟ ᱟᱹᱰᱤ ᱩᱥᱟᱹᱨᱟ ᱟᱹᱰᱤ ᱩᱥᱟᱹᱨᱟ ᱚᱱᱟ ᱫᱚ ᱦᱳᱭᱳᱜ-ᱟ ᱾ ᱤᱝᱠᱷᱟᱡ ᱜᱮ ᱟᱞᱮ ᱫᱚ ᱤᱝᱠᱷᱟᱡ ᱜᱮ ᱵᱤᱥᱤ ᱵᱩᱥᱩᱵ ᱞᱮ ᱦᱟᱛᱟᱣ ᱠᱷᱟᱡ ᱫᱚ ᱢᱚᱴᱚᱨ ᱛᱮᱜᱮ ᱞᱮ ᱫᱟᱞᱟ ᱢᱚᱴᱚᱨ ᱵᱟᱠᱷᱟᱡ ᱚᱱᱟ ᱪᱟᱭᱱᱟ ᱢᱮᱥᱤᱱ ᱛᱮ ᱾ ᱤᱱᱟᱹ ᱛᱮᱜᱤ ᱞᱮᱵᱮᱫ ᱢᱮᱥᱤᱱ ᱛᱮᱫᱚ ᱵᱟᱠᱚ ᱫᱟᱞ ᱞᱮᱵᱮᱫ ᱢᱤᱥᱤᱱ ᱫᱚᱠᱚ ᱞᱮᱵᱮᱫ ᱞᱟ